ᱮ ᱱᱟᱯᱟᱭ ᱵᱟᱲᱟ ᱜᱮ ᱟᱵᱤᱱ ᱜᱮ ᱪᱮᱫ ᱞᱮᱠᱟ ᱦᱮᱱᱟᱜ ᱵᱤᱱᱟ? ᱟᱹᱞᱤᱧ ᱦᱚᱸ ᱮᱠᱷᱚᱱ ᱫᱚᱞᱤᱧ ᱱᱟᱯᱟᱭ ᱜᱮᱭᱟ᱾ ᱟᱪ ᱪᱷᱟ ᱫᱤᱭᱮ ᱯᱚᱨ ᱚᱲᱟᱜ ᱠᱚᱨᱮ ᱪᱮᱫ ᱞᱮᱠᱟ ᱦᱮᱱᱟᱜ ᱠᱚᱣᱟ ᱡᱚᱛᱚ? ᱚᱲᱟᱜ ᱠᱚᱨᱮ ᱦᱚᱸ ᱮᱠᱷᱚᱱ ᱜᱮ ᱡᱚᱛᱚ ᱠᱚ ᱱᱟᱯᱟᱭ ᱜᱮᱭᱟ᱾ ᱟᱯᱮ ᱚᱲᱟᱜ ᱨᱮᱜᱮ? ᱦᱳᱭ ᱜᱚᱝᱠᱮ ᱟᱞᱮ ᱠᱚᱨᱮ ᱦᱚᱸ ᱱᱟᱯᱟᱭ ᱜᱮ᱾ ᱟᱨ ᱡᱚᱢ ᱵᱟᱲᱟ ᱠᱚᱫᱚ ᱦᱩᱭᱱᱟᱥᱮ ᱵᱟᱝ ᱜᱚᱢᱠᱮ ᱱᱤᱛᱚᱜ ᱡᱚᱢᱟᱜ ᱫᱚ?
ᱠᱟᱹᱴᱤᱡ ᱞᱟᱦᱟ ᱜᱮ ᱡᱚᱢ ᱦᱩᱭᱱᱟ ᱡᱚᱢ ᱵᱟᱲᱟ ᱠᱛᱮᱜ ᱫᱩᱲᱩᱵ ᱵᱟᱲᱟ ᱦᱩᱭ ᱠᱟᱱᱟ ᱾ ᱟᱨ ᱫᱟᱜ ᱡᱟᱹᱲᱤ ᱟᱯᱮ ᱥᱮᱜ ᱟᱠᱟ ᱞᱮᱠᱟ?
ᱩ ᱞᱟᱹᱭ ᱞᱮᱠᱷᱟᱱ ᱫᱚ ᱜᱝᱠᱮ ᱟᱞᱮ ᱥᱮᱫ ᱫᱚ ᱫᱟᱜ ᱜᱮ ᱵᱟᱭ ᱫᱟᱜ ᱮᱫᱟ ᱟᱨᱠᱤ ᱫᱟᱜ ᱮ ᱨᱮᱚᱦᱚᱭ ᱱᱚᱝᱠᱟ ᱡᱟᱹᱯᱩᱫ ᱞᱮᱠᱟ᱾ ᱟᱫᱚ ᱠᱚᱢ ᱠᱚᱢ ᱟᱫᱚ ᱡᱟᱦᱟᱸ ᱨᱮᱫᱚ ᱞᱟᱹᱭ ᱞᱮᱠᱷᱟᱱ ᱫᱚ ᱦᱟᱸᱜ ᱢᱚᱛᱞᱚᱵ ᱠᱷᱮᱛ ᱠᱚᱨᱮ ᱡᱟᱦᱟᱸ ᱫᱚ ᱫᱟᱜ ᱜᱮ ᱵᱟᱝ ᱡᱟᱣᱨᱟᱜ ᱠᱟᱱᱟ ᱟᱨᱠᱤ ᱾
ᱚ ᱢᱟᱱᱮ ᱡᱟᱦᱟᱸ ᱦᱮᱸ ᱟᱞᱮ ᱥᱮᱫ ᱫᱚ ᱦᱚᱞᱟ ᱢᱟᱸᱡᱟᱱ ᱟᱹᱭᱩᱵ ᱠᱷᱚᱱ ᱫᱚ ᱥᱟᱨᱟ ᱧᱤᱫᱟᱹ ᱟᱨᱠᱤ ᱥᱟᱨᱟ ᱧᱤᱫᱟᱹ ᱜᱮ ᱠᱷᱩᱵ ᱵᱷᱟᱞᱮ ᱫᱟᱜ ᱠᱟᱫᱟᱭ ᱥᱮᱛᱟᱜ ᱫᱷᱟᱹᱵᱤᱡ ᱾ ᱟᱨ ᱛᱮᱦᱮᱧ ᱦᱚᱸ ᱳᱭ ᱢᱤᱫ ᱫᱷᱟᱣ ᱠᱟᱛᱮ ᱦᱟᱞᱠᱟ ᱦᱟᱞᱠᱟ ᱦᱤᱡᱩᱜ ᱠᱟᱱᱟ᱾ ᱥᱤᱧ ᱵᱮᱲᱟ ᱫᱚ ᱚᱱᱠᱟ ᱚᱱᱠᱟ ᱫᱚ ᱵᱟᱭ ᱫᱟᱜ ᱫᱟ, ᱢᱟᱱᱮ ᱦᱚᱞᱟ ᱠᱤᱱᱛᱩ ᱟᱹᱭᱩᱵ ᱵᱮᱲᱟ ᱟᱭᱩᱵ ᱵᱮᱲᱟ, ᱦᱚᱞᱟ ᱟᱹᱭᱩᱵ ᱵᱟᱲᱟ ᱫᱟᱜ ᱫᱚᱨᱠᱟᱨ ᱟᱭᱩᱵ ᱵᱮᱲᱟ ᱡᱟᱦᱟᱸ ᱫᱟᱜᱟᱭ ᱢᱟᱱᱮ ᱥᱟᱨᱟ ᱫᱤᱱ ᱥᱟᱨᱟ ᱧᱤᱫᱟᱹ ᱡᱩᱫᱤ ᱫᱟᱜᱟᱭ ᱵᱟᱝ ᱛᱟᱦᱞᱮ ᱟᱫᱚ ᱫᱚᱥᱟᱨ ᱦᱤᱞᱳᱜ ᱛᱮᱫᱚ ᱟᱫᱚ ᱢᱟᱱᱮ ᱵᱟᱞᱮ ᱫᱟᱜᱚᱜᱼᱟ ᱟᱨᱠᱤ ᱠᱷᱮᱛ ᱠᱚ ᱛᱚᱞᱟ ᱦᱟᱨᱟ ᱵᱟᱝᱠᱷᱟᱱ ᱡᱩᱫᱤ- ᱛᱚ ᱤᱭᱟᱹ ᱠᱚᱨᱟ ᱛᱟᱦᱮᱸᱱᱟ ᱾ ᱨᱮᱰᱤ ᱠᱚᱨᱟ ᱛᱟᱦᱮᱸᱱᱟ ᱨᱚᱦᱚᱭ ᱜᱟᱱᱚᱜᱼᱟ, ᱚᱱᱠᱟ ᱵᱮᱯᱟᱨ ᱾ ᱛᱟᱦᱚᱞᱮ ᱛᱚᱞᱟ ᱠᱚᱫᱚ ᱦᱟᱨᱟᱣ ᱠᱟᱱ ᱛᱟᱯᱮᱭᱟ ᱥᱮ ᱟᱣᱨᱤ?
ᱦᱳᱭ ᱜᱚᱝᱠᱮ ᱟᱫᱚ ᱟᱞᱮ ᱥᱮᱫ ᱫᱚ ᱦᱟᱸᱜ ᱦᱟᱨᱟ ᱠᱟᱱ ᱜᱮᱭᱟ, ᱛᱚᱞᱟ ᱠᱚᱫᱚ ᱟᱭᱢᱟ ᱫᱤᱱ ᱞᱟᱦᱟᱞᱮ ᱜᱤᱰᱤ ᱠᱟᱜ ᱜᱮᱭᱟ ᱾ ᱟᱫᱚ ᱫᱟᱜ ᱠᱟᱨᱚᱱ ᱛᱮᱜᱮ ᱦᱟᱸᱜ ᱟᱞᱮ ᱦᱟᱸᱜ ᱵᱟᱞᱮ ᱤᱭᱟᱹ ᱫᱟᱲᱮᱜ ᱠᱟᱱᱟ ᱟᱨᱠᱤ ᱾ ᱮᱴᱟᱜ ᱜᱮ ᱦᱟᱸᱜ ᱚᱱᱟ ᱨᱮᱜᱮ ᱦᱟᱸᱜ ᱧᱩᱨᱩ ᱦᱮᱱᱟᱜ ᱞᱮᱭᱟ ᱦᱟᱸᱜ ᱛᱤᱥ ᱦᱟᱸᱜ ᱫᱟᱜ ᱫᱟᱭ ᱛᱤᱥ ᱠᱷᱚᱱ ᱟᱨᱠᱤ ᱾ ᱫᱟᱜ ᱜᱮ ᱵᱟᱝ ᱞᱟᱜᱟᱜ ᱠᱟᱱᱟ ᱠᱷᱮᱛ ᱨᱮ ᱾
ᱱᱮᱛᱟᱨ ᱫᱚ ᱟᱥᱚᱞᱮ ᱡᱚᱛᱚ ᱠᱤᱪᱷᱩ ᱩᱞᱴᱟᱹ ᱩᱞᱴᱟᱹᱣ ᱠᱟᱱᱟ ᱛᱚ, ᱚᱱᱟ ᱥᱚᱢᱚᱭ ᱨᱮᱫᱚ ᱵᱟᱝ ᱦᱩᱭᱩᱜ ᱠᱟᱱᱟ ᱡᱟᱦᱟᱸᱱᱟᱜ ᱾
ᱦᱮᱸ ᱜᱚᱢᱠᱮ ᱥᱟᱹᱨᱤᱜᱮ ᱾
ᱞᱟᱦᱟᱛᱮ ᱪᱮᱫᱠᱟ ᱵᱚᱨᱥᱟ ᱡᱚᱠᱷᱚᱱ ᱜᱮ ᱦᱩᱭᱩᱜᱼᱟ, ᱴᱷᱤᱠ ᱡᱟᱦᱟᱸ ᱥᱚᱢᱚᱭᱨᱮ ᱵᱚᱨᱥᱟ ᱦᱩᱭ ᱫᱚᱨᱠᱟᱨ ᱾ ᱱᱤᱝᱠᱟᱹ ᱥᱚᱢᱚᱭ ᱦᱩᱭᱩᱜᱼᱟ, ᱱᱚᱠᱟ ᱥᱚᱢᱚᱭ ᱥᱚᱢᱚᱭ ᱡᱚᱛᱚ ᱦᱩᱭᱩᱜ ᱠᱟᱱ ᱛᱟᱦᱮᱸᱫ, ᱱᱮᱛᱟᱨ ᱫᱚ ᱟᱫᱚ ᱵᱚᱨᱥᱟ ᱯᱟᱨᱚᱢᱚᱜ ᱠᱟᱱᱟ ᱮᱱᱛᱮ ᱨᱮᱦᱚᱸ ᱵᱚᱨᱥᱟ ᱵᱟᱝ ᱦᱤᱡᱩᱜ ᱠᱟᱱᱟ ᱾ ᱟᱫᱚ ᱚᱱᱟ ᱦᱟᱸᱜ ᱛᱚᱞᱟ ᱠᱚ ᱜᱩᱡᱩᱜᱼᱟ, ᱮᱱᱮ ᱤᱱᱠᱟᱹᱱ ᱥᱚᱢᱚᱭ ᱦᱚᱭᱛᱚ ᱫᱟᱜᱟ ᱾
ᱦᱩᱸᱻᱦᱩᱸᱻ, ᱚᱱᱠᱟ ᱚᱱᱠᱟᱛᱮ ᱜᱚᱝᱠᱮ ᱧᱮᱞ ᱟᱵᱚᱱ ᱦᱟᱸᱜ ᱟᱫᱚ ᱦᱟᱸᱜ ᱵᱚᱨᱥᱟ ᱥᱤᱡᱤᱱ ᱨᱮᱫᱚ ᱵᱟᱭ ᱫᱟᱜᱟᱭ, ᱨᱮᱭᱟᱲ ᱥᱤᱡᱮᱱ ᱨᱮ ᱫᱟᱜᱟᱭ ᱦᱟᱸᱜ ᱾ ᱟᱨ ᱨᱮᱭᱟᱲ ᱦᱚᱸ ᱵᱚᱫᱚᱞᱚᱜᱼᱟ ᱟᱨᱠᱤ ᱦᱮᱸᱻ,
ᱚᱱᱟ ᱦᱩᱭᱩᱜ ᱠᱟᱱᱟ ᱠᱟᱛᱷᱟ ᱾
ᱥᱟᱹᱨᱤ ᱜᱮ ᱜᱚᱝᱠᱮ ᱱᱚᱣᱟ ᱫᱚ ᱟᱹᱰᱤᱴᱟᱜ ᱜᱮ ᱦᱟᱸᱜ ᱡᱟᱦᱟᱸ ᱧᱮᱞᱚᱜ ᱜᱮᱭᱟ ᱧᱮᱞᱚᱜ ᱠᱟᱱ ᱜᱮᱭᱟ ᱟᱨᱠᱤ ᱟᱫᱚ, ᱟᱭᱢᱟᱴᱟᱜ ᱜᱮ ᱦᱩᱭ ᱠᱟᱱᱟ ᱱᱚᱣᱟ ᱫᱚ ᱾ ᱵᱟᱭ ᱫᱟᱜ ᱫᱟ ᱴᱷᱤᱠ ᱢᱚᱛᱚ ᱾ ᱟᱨ ᱫᱟᱜ ᱮᱜ ᱠᱷᱟᱡ ᱫᱚ ᱚᱠᱟ ᱡᱟᱭᱜᱟᱨᱮ ᱟᱹᱰᱤᱜᱮ ᱫᱟᱜ ᱫᱟᱭ ᱵᱚᱱᱱᱟᱜ ᱠᱟᱱᱟ ᱠᱚ ᱚᱠᱟ ᱨᱮᱫᱚ ᱮᱸ ᱫᱟᱜ ᱜᱮ ᱵᱟᱭ ᱫᱟᱜ ᱠᱷᱟᱹᱛᱤᱨ ᱛᱮ, ᱠᱷᱚᱨᱟ ᱧᱮᱞᱚᱜ ᱠᱟᱱᱟ ᱪᱟᱥᱵᱟᱥ ᱵᱟᱝ ᱦᱩᱭᱩᱜ ᱠᱟᱱᱟ ᱾
ᱦᱩᱸᱻ᱾ ᱟᱹᱰᱤ ᱡᱟᱭᱜᱟ ᱨᱮ ᱚᱱᱠᱟ ᱧᱮᱞᱚᱜ ᱠᱟᱱᱟ ᱛᱚ, ᱱᱚᱛᱮ ᱫᱚ ᱦᱚᱜᱚᱭ ᱫᱟᱜ ᱫᱚᱭ ᱫᱟᱜ ᱫᱟ ᱾ ᱟᱨ ᱡᱟᱦᱟᱸᱭ ᱠᱚ ᱵᱟᱹᱭᱦᱟᱹᱲ ᱠᱚ ᱡᱟᱦᱟᱸᱭ ᱠᱚᱨᱮ ᱠᱷᱮᱛ ᱢᱮᱱᱟᱜᱼᱟ, ᱩᱱᱠᱩ ᱫᱚᱠᱚ ᱛᱚᱞᱟ ᱡᱟᱦᱟᱸᱭ ᱦᱟᱨᱟ ᱠᱟᱱᱟ ᱩᱱᱠᱩ ᱫᱚᱠᱚ ᱨᱚᱦᱚᱭ ᱠᱟᱜ ᱜᱮᱭᱟ ᱾ ᱟᱨ ᱟᱞᱮ ᱦᱚᱸᱞᱮ ᱨᱚᱦᱚᱭ ᱠᱟᱜ ᱜᱮᱭᱟ ᱵᱟᱨ ᱯᱮ ᱫᱤᱱ ᱦᱩᱭᱱᱟ ᱾ ᱨᱚᱦᱚᱭ ᱦᱩᱭᱱᱟ ᱟᱨ ᱵᱟᱹᱫᱽ ᱠᱚᱨᱮ ᱦᱚᱸ ᱦᱚᱞᱟ ᱡᱟᱦᱟᱸᱭ ᱫᱟᱜ ᱠᱟᱫᱟ ᱵᱟᱹᱫᱽ ᱦᱚᱸ ᱫᱟᱜ ᱠᱟᱱᱟ, ᱟᱫᱚ ᱟᱨᱦᱚ ᱡᱩᱫᱤ ᱛᱮᱦᱮᱧᱟᱜ ᱫᱟᱜ ᱜᱟᱯᱟ ᱛᱮᱫᱚ ᱟᱫᱚ ᱜᱟᱱᱚᱜᱼᱟ ᱨᱚᱦᱚᱭ ᱾ ᱟᱨᱦᱚ ᱢᱤᱫ ᱥᱟᱶᱛᱮ ᱡᱚᱛᱚ ᱦᱚᱲᱟᱜ ᱫᱟᱜ ᱠᱟᱱᱟ ᱛᱚ ᱮᱯᱚᱨᱮ ᱜᱟᱹᱰᱤ ᱛᱚ ᱱᱮᱛᱟᱨ ᱱᱟᱦᱮᱞ ᱛᱚ ᱟᱵᱚᱣᱟᱜ ᱫᱚ ᱟᱵᱚ ᱥᱟᱱᱛᱟᱲ ᱦᱩᱭ ᱠᱟᱛᱮ ᱪᱮᱜ ᱦᱩᱭᱩᱜᱼᱟ, ᱟᱹᱰᱤ ᱦᱚᱲᱟᱜ ᱜᱮ ᱰᱟᱺᱝᱨᱤ ᱠᱚᱦᱚᱸ ᱵᱟᱹᱱᱩᱜ ᱠᱚᱣᱟ ᱟᱨ ᱱᱟᱦᱮᱞ ᱢᱟ ᱵᱟᱹᱱᱩᱜ ᱜᱮ, ᱟᱫᱚ ᱚᱱᱟ ᱴᱨᱟᱠᱴᱟᱨ ᱵᱷᱚᱨᱥᱟ ᱾ ᱛᱚ ᱴᱨᱟᱠᱴᱟᱨ ᱦᱚᱸ ᱩᱱᱟᱹᱜ ᱜᱟᱱ ᱫᱚ ᱚᱠᱟᱨᱮᱵᱮᱱ ᱧᱟᱢᱟ ᱦᱚᱜᱼᱚᱭ ᱢᱟᱱᱮ ᱦᱚᱭᱛᱳ ᱴᱚᱞᱟ ᱯᱟᱲᱟ ᱠᱚᱨᱮ ᱡᱟᱦᱟᱸ ᱢᱤᱫᱴᱟᱝ ᱵᱟᱨᱭᱟ ᱢᱮᱱᱟᱜᱼᱟ ᱾ ᱚᱱᱟ ᱠᱷᱟᱛᱤᱨ ᱞᱟᱹᱭᱤᱱ ᱠᱟᱜ ᱦᱩᱭᱩᱜᱼᱟ ᱟᱨᱠᱤ
ᱦᱮᱸᱻᱦᱮᱸᱻ ᱟᱨ ᱡᱚᱛᱚ ᱜᱮ ᱥᱮ ᱜᱚᱝᱠᱮ ᱟᱫᱚ ᱦᱟᱸᱜ ᱡᱚᱛᱚ ᱜᱮᱠᱚ ᱠᱷᱚᱡᱚᱜ ᱠᱟᱱᱟ ᱥᱮ ᱡᱚᱞᱫᱤ ᱦᱩᱭᱩᱜ ᱢᱟ ᱡᱚᱞᱫᱤ ᱠᱚᱨᱟᱣ ᱦᱩᱭᱩᱜ ᱱᱤᱛᱚᱜ ᱫᱚ ᱦᱟᱸᱜ ᱵᱟᱝ ᱧᱮᱞᱚᱜ ᱜᱮᱭᱟ ᱟᱨᱠᱤ ᱚᱱᱟ ᱱᱟᱦᱮᱞ ᱛᱮ ᱥᱤᱭᱳᱜ ᱫᱚ ᱫᱚᱢᱮ ᱴᱟᱭᱤᱢ ᱞᱟᱜᱟᱜᱼᱟ ᱟᱨᱠᱤ ᱦᱩᱸ
ᱟᱹᱰᱤ ᱜᱟᱱ ᱜᱮ ᱟᱹᱰᱤ ᱦᱚᱲ ᱟᱹᱰᱤ ᱠᱷᱟᱱ ᱜᱮ ᱠᱚᱨᱟᱣ ᱟᱠᱚ ᱡᱟᱦᱟᱸᱭ ᱫᱚ ᱦᱚᱭᱛᱚ ᱢᱮᱱᱟᱜ ᱛᱟᱠᱚᱣᱟ ᱮᱠᱷᱟᱱ ᱫᱚ ᱢᱮᱱᱟᱜ ᱠᱚᱛᱟ ᱠᱚ ᱨᱮᱦᱚᱸ ᱡᱟᱦᱟᱸᱭ ᱥᱚᱢᱚᱭ ᱠᱚᱢ ᱠᱷᱟᱹᱛᱤᱨ ᱛᱮ ᱩᱱᱠᱩ ᱦᱚᱸ ᱰᱟᱠᱛᱟᱨ ᱛᱮᱠᱚ ᱠᱚᱨᱟᱣ ᱫᱟᱠᱚ ᱚᱱᱟ ᱦᱩᱭᱩᱜ ᱠᱟᱱᱟ ᱠᱟᱛᱷᱟ ᱟᱨ ᱚᱱᱟ ᱡᱮ ᱤᱭᱟᱹ ᱦᱩᱲᱩ ᱠᱚ ᱵᱟᱫ ᱫᱤᱭᱮ ᱟᱨ ᱪᱮᱫ ᱥᱚᱵᱽᱡᱤ ᱟᱱᱟᱡᱽ ᱠᱚ ᱪᱮᱫ ᱠᱚᱯᱮ ᱨᱚᱦᱚᱭ ᱵᱟᱲᱟᱭᱟ
ᱦᱳᱭ ᱜᱚᱝᱠᱮ ᱱᱮᱛᱟᱨ ᱫᱤᱱ ᱢᱟ ᱱᱚᱭ ᱚᱱᱟ ᱠᱚᱞᱮ ᱪᱟᱥ ᱜᱮᱭᱟ ᱡᱮᱢᱚᱱ ᱮ ᱤᱭᱟᱹ ᱠᱚ ᱯᱟᱴ ᱟᱲᱟᱜ ᱠᱚ ᱥᱟᱶᱛᱮ ᱥᱟᱹᱨᱩ- ᱤᱱᱟᱹ ᱪᱷᱟᱲᱟ ᱦᱩᱭᱩᱜ ᱠᱟᱱᱟ ᱵᱷᱤᱱᱰᱤ ᱟᱨ ᱜᱷᱟᱸᱝᱨᱟ ᱟᱨ ᱡᱚᱸᱰᱨᱟ ᱠᱚᱦᱚᱸᱞᱮ ᱪᱟᱥ ᱜᱮᱭᱟ ᱱᱮᱛᱟᱨ ᱫᱤᱱ
ᱦᱩᱸ ᱟᱨ ᱡᱟᱦᱟᱸᱠᱚ ᱢᱟᱱᱮ ᱜᱚᱰᱟᱜ ᱱᱚᱜ ᱡᱟᱭᱜᱟ ᱟᱨᱠᱤ ᱠᱟᱹᱴᱤᱡ ᱜᱷᱩᱴᱩ ᱧᱚᱜ ᱜᱮᱭᱟ ᱛᱚ ᱚᱱᱠᱟᱱ ᱡᱟᱭᱜᱟ ᱠᱚᱨᱮ ᱫᱚ ᱱᱚᱜᱼᱚᱭ ᱡᱚᱱᱰᱨᱟ ᱠᱚ ᱵᱷᱮᱱᱰᱤ ᱠᱚ ᱤᱭᱟᱹ ᱠᱚ ᱚᱱᱟ ᱠᱚ ᱨᱚᱦᱚᱭ ᱦᱩᱭᱩᱜᱼᱟ ᱟᱨ ᱡᱟᱹᱥᱛᱤ ᱠᱟᱭ ᱛᱮ ᱚᱱᱟ ᱡᱟᱦᱟᱸ ᱵᱮᱸᱜᱟᱲ ᱠᱚ ᱨᱚᱦᱚᱭ ᱨᱮᱦᱚᱸ ᱟᱫᱚ ᱚᱱᱟ ᱡᱟᱹᱥᱛᱤ ᱫᱟᱜ ᱮᱱᱠᱷᱟᱱ ᱟᱫᱚ ᱠᱤᱱᱛᱩ ᱚᱱᱟ ᱠᱚᱫᱚ ᱵᱟᱹᱲᱤᱡᱚᱜᱼᱟ ᱱᱚᱥᱴᱚᱜᱼᱟ
ᱦᱳᱭ ᱟᱫᱚ ᱦᱟᱸᱜ ᱦᱳᱭᱱᱟ ᱠᱚ ᱢᱟ ᱦᱮᱸ ᱜᱮ ᱤᱱᱟᱹ ᱪᱷᱟᱰᱟ ᱨᱮᱭᱟᱲ ᱚᱠᱛᱚ ᱞᱮ ᱨᱚᱦᱚᱭ ᱜᱮᱭᱟ ᱟᱞᱩ ᱞᱮ ᱨᱚᱦᱚᱭᱟ ᱵᱤᱞᱟᱛᱤ ᱛᱟᱯ- ᱯᱷᱩᱞ ᱠᱚᱯᱤ ᱵᱟᱸᱫᱟ ᱠᱚᱯᱤ ᱤᱱᱟᱹ ᱥᱟᱶᱛᱮ ᱦᱟᱸᱜ ᱚᱱᱟ ᱢᱟᱨᱤᱪ ᱠᱚᱞᱮ ᱨᱚᱦᱚᱭ ᱜᱮᱭᱟ ᱯᱟᱞᱚᱢ ᱟᱲᱟᱜ ᱠᱚ ᱟᱨᱠᱤ ᱱᱚᱣᱟ ᱫᱚ ᱚᱲᱟᱜ ᱠᱚᱨᱮ ᱡᱚᱢ ᱞᱟᱹᱜᱤᱫ ᱜᱮ ᱟᱨᱠᱤ ᱵᱟᱡᱟᱨ ᱨᱮ ᱠᱷᱨᱤᱧ ᱞᱟᱹᱜᱤᱛ ᱫᱚ ᱵᱟᱝ
ᱦᱳᱭ ᱦᱳᱭ ᱦᱳᱭ ᱟᱫᱚ ᱦᱮᱸ ᱱᱚᱛᱮ ᱦᱚᱸ ᱚᱱᱠᱟ ᱵᱟᱡᱟᱨ ᱨᱮ ᱟᱠᱷᱨᱤᱧ ᱞᱮᱠᱟ ᱫᱚ ᱵᱟᱝᱠᱚ ᱪᱟᱥ ᱜᱮᱭᱟ ᱟᱞᱮ ᱦᱚᱸ ᱚᱱᱠᱟ ᱫᱚ ᱵᱟᱞᱮ ᱪᱟᱥᱟ ᱵᱟᱹᱦᱩ ᱚᱲᱟᱜ ᱨᱮ ᱡᱚᱢ ᱪᱟᱞᱟᱜ ᱢᱟ ᱡᱮᱢᱚᱱ ᱥᱚᱵᱡᱤ ᱨᱮᱱᱟᱜ ᱫᱟᱢ ᱫᱚ ᱟᱹᱰᱤ ᱡᱟᱹᱥᱛᱤ ᱠᱟᱱᱟ ᱛᱚ ᱱᱤᱭᱟᱹ ᱥᱚᱢᱚᱭ ᱟᱫᱚ ᱚᱱᱮ ᱚᱲᱟᱜ ᱨᱮ ᱦᱟᱸᱜ ᱛᱟᱦᱮᱱ ᱠᱷᱟᱱ ᱟᱨᱠᱤ ᱠᱟᱹᱴᱤᱡ ᱠᱷᱚᱨᱪᱟ ᱠᱚᱢᱚᱜᱼᱟ
ᱦᱳᱭ ᱦᱳᱭ ᱥᱟᱹᱨᱤ ᱜᱮ ᱟᱫᱚ ᱦᱟᱸᱜ ᱡᱟ ᱩᱰᱟᱹᱝ ᱪᱟᱥ ᱞᱮᱠᱷᱟᱱ ᱫᱚ ᱚᱲᱟᱜ ᱨᱮᱦᱚᱸ ᱠᱷᱚᱨᱪᱟ ᱠᱚᱢᱚᱜ ᱜᱮᱭᱟ ᱟᱨ ᱵᱟᱝᱠᱷᱟᱱ ᱠᱤᱨᱤᱧ ᱦᱩᱭᱩᱜᱼᱟ ᱟᱹᱰᱤᱜᱮ ᱢᱮᱝᱜᱟ ᱜᱮᱭᱟ ᱟᱫᱚ ᱡᱚᱛᱚ ᱡᱟᱭᱜᱟ ᱨᱮ ᱱᱤᱛᱚᱜ ᱢᱟ ᱟᱭᱢᱟ ᱜᱮ ᱢᱮᱦᱮᱝᱜᱟ ᱠᱟᱱ ᱡᱚᱛᱚ ᱡᱤᱱᱤᱥ ᱜᱮ ᱥᱚᱵᱽᱡᱤ ᱠᱚᱦᱚᱸ ᱟᱹᱰᱤ ᱜᱮ ᱢᱮᱝᱜᱟᱣ ᱠᱟᱱᱟ ᱦᱮᱸ
ᱚᱱᱟᱜᱮ ᱟᱨ ᱟᱯᱮ ᱥᱮᱫ ᱪᱮᱫ ᱞᱮᱠᱟ ᱱᱚᱣᱟ ᱪᱤᱠᱤ ᱞᱟᱹᱭ ᱛᱮ ᱟᱨᱠᱤ ᱪᱮᱠᱟ ᱤᱛᱩᱱ ᱟᱥᱲᱟ ᱠᱚ ᱪᱮᱠᱟ ᱢᱮᱱᱟᱜ ᱠᱟ
ᱦᱳᱭ ᱜᱚᱢᱴᱝᱠᱮ ᱟᱹᱰᱤ ᱡᱚᱛᱷᱟᱛ ᱜᱮ ᱵᱮᱱ ᱠᱩᱞᱤ ᱠᱮᱭᱚᱜᱼᱟ ᱟᱫᱷᱚ ᱦᱟᱸᱜ ᱪᱤᱠᱤ ᱞᱟᱹᱭ ᱛᱮᱫᱚ ᱦᱟᱸᱜ ᱟᱭᱢᱟ ᱜᱮ ᱪᱟᱞᱟᱣ ᱠᱟᱱᱟ ᱟᱨᱠᱤ ᱚᱞᱚᱜ ᱯᱟᱲᱦᱟᱣ ᱛᱮᱫᱚ ᱦᱮᱸ ᱟᱹᱰᱤ ᱫᱤᱱ ᱠᱷᱚᱱᱟᱜ ᱜᱮ ᱦᱟᱸᱜ ᱡᱮᱢᱚᱱ ᱤᱧ ᱦᱚᱸ ᱚᱞᱚᱜ ᱪᱤᱠᱤ ᱛᱮᱜᱮᱧ ᱚᱞᱚᱜ ᱠᱟᱱ ᱜᱮᱭᱟ ᱟᱨᱠᱤ ᱱᱤᱛᱚᱜ ᱦᱚᱸ ᱟᱨᱠᱤ ᱟᱞᱮ ᱥᱮᱫ ᱫᱚ ᱦᱟᱸᱜ ᱤᱥᱠᱩᱞ ᱠᱚᱦᱚᱸ ᱢᱮᱱᱟᱜ ᱜᱮᱭᱟ ᱟᱨ ᱥᱩᱨ ᱥᱩᱯᱩᱨ ᱤᱥᱠᱩᱞ ᱢᱮᱱᱟᱜᱼᱟ ᱥᱟᱶᱛᱮ ᱥᱟᱱᱛᱟᱞᱤ ᱛᱮ ᱚᱞᱚᱜ ᱠᱟᱱᱟ ᱠᱚ ᱟᱭᱢᱟ ᱜᱮ ᱱᱤᱛᱚᱜ ᱫᱚ ᱦᱟᱭ ᱤᱥᱠᱩᱞ ᱦᱚᱸ ᱢᱮᱱᱟᱜ ᱟᱠᱟᱫᱟ ᱤᱱᱟᱹ ᱥᱟᱶᱛᱮ ᱠᱚᱞᱮᱡᱽ ᱦᱚᱸ ᱪᱟᱞᱟᱜ ᱠᱟᱱᱟ ᱛᱟᱯᱚᱨ ᱢᱟᱥᱴᱟᱨ ᱰᱤᱜᱽᱨᱤ ᱚᱵᱫᱤ ᱪᱟᱞᱟᱣ- ᱪᱤᱠᱤᱛᱮ ᱟᱫᱚ ᱵᱤᱭᱮᱰ ᱤᱫᱤ ᱠᱟᱛᱮ ᱤᱭᱚ ᱦᱟᱸᱜ ᱚᱱᱠᱟ ᱞᱮ ᱠᱩᱨᱩᱢᱩᱴᱩᱭᱼᱟ ᱜᱚᱝᱠᱮ ᱟᱫᱚ ᱟᱞᱮ ᱦᱟᱸᱜ ᱪᱟᱹᱞᱩᱜᱼᱟ ᱵᱤᱭᱮᱰ ᱫᱚ
ᱚ ᱟᱪᱪᱷᱟ ᱟᱪᱪᱷᱟ ᱚᱱᱟ ᱟᱹᱰᱤ ᱱᱟᱯᱟᱭ ᱦᱟᱭ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱚᱱᱟ ᱡᱟᱦᱟᱸ ᱵᱤᱭ ᱮᱰ ᱡᱟᱦᱟᱸ ᱯᱨᱚᱯᱷᱮᱥᱚᱱᱟᱞ ᱴᱨᱮᱱᱰᱤᱧ ᱡᱟᱦᱟᱸ ᱠᱤ ᱡᱟᱦᱟᱸ ᱫᱚ ᱵᱤᱭ ᱮᱰ ᱠᱤᱱᱵᱟ ᱰᱤᱭᱮ ᱞᱮᱰ ᱚᱱᱟ ᱛᱮ ᱩᱱᱟᱹᱜ ᱢᱟᱱᱮ ᱪᱟᱹᱞᱩ ᱵᱟᱹᱱᱩᱜᱼᱟ
ᱦᱳᱭ ᱟᱫᱚ ᱦᱟᱸᱜ ᱪᱤᱠᱤ ᱛᱮᱫᱚ ᱦᱟᱸᱜ ᱰᱤᱭᱮ ᱞᱮᱰ ᱫᱚ ᱪᱟᱹᱞᱩ ᱟᱠᱟᱱᱟ ᱟᱨᱠᱤ ᱦᱟᱸᱜ ᱱᱚᱣᱟ ᱫᱚ ᱟᱫᱚ ᱵᱤᱭ ᱮᱰ ᱜᱮ ᱟᱹᱣᱨᱤ ᱪᱟᱹᱞᱩᱜᱼᱟ ᱰᱤ ᱮᱰ ᱫᱚ ᱪᱟᱹᱞᱩᱣᱟᱠᱟᱱᱟ
ᱦᱮᱸ ᱰᱤᱭᱮ ᱞᱮᱰ ᱫᱚ ᱠᱤᱪᱷᱩ ᱠᱤᱪᱷᱩ ᱡᱟᱭᱜᱟ ᱨᱮ ᱤᱧ ᱟᱸᱡᱚᱢ ᱟᱠᱟᱫᱟ ᱢᱤᱫ ᱵᱟᱨ ᱡᱟᱭᱜᱟ ᱨᱮ ᱟᱨᱠᱤ ᱦᱟᱸᱜ ᱛᱚ ᱛᱚ ᱟᱞᱮ ᱡᱚᱠᱷᱚᱱᱞ ᱞᱮ ᱠᱚᱨᱟᱣ ᱠᱟᱫ ᱛᱟᱦᱮᱸᱫ ᱩᱱᱫᱚ ᱚᱱᱠᱟ ᱞᱮᱠᱟ ᱤᱭᱟᱹ ᱵᱟᱝ ᱛᱟᱦᱮᱸ ᱠᱟᱱᱟ ᱟᱨᱠᱤ ᱟᱨ ᱚᱱᱟ ᱠᱚᱨᱮ ᱯᱚᱨᱤᱠᱷᱟ ᱴᱟᱭᱤᱢ ᱦᱚᱸ ᱚᱱᱠᱟ ᱞᱮᱠᱟ ᱵᱷᱟᱞᱮ ᱵᱟᱝ ᱛᱟᱦᱮᱸ ᱠᱟᱱᱟ ᱚᱱᱟ ᱠᱷᱟᱹᱛᱤᱨ ᱛᱮ ᱵᱟᱝ ᱠᱚᱨᱟᱣ ᱦᱩᱭ ᱠᱟᱱᱟ᱾
ᱦᱮᱸ
ᱟᱨ ᱚᱱᱟᱛᱮ ᱟᱫᱚ ᱮᱴᱟᱜ ᱡᱟᱱᱟᱢ ᱯᱟᱹᱨᱥᱤ ᱵᱟᱫ ᱫᱤᱭᱮ ᱮᱴᱟᱜ ᱯᱟᱹᱨᱥᱤ ᱛᱮᱜᱮ ᱠᱚᱨᱟᱣ ᱦᱩᱭ ᱟᱠᱟᱱᱟ᱾ ᱰᱤᱭᱮᱞᱮᱴ ᱫᱚ ᱟᱵᱮᱱ ᱫᱚ ᱚᱱᱠᱟ ᱵᱮᱱ ᱢᱚᱱᱮᱭ ᱟᱠᱟᱫᱟ ᱵᱤ ᱮᱰ ᱵᱮᱱ ᱠᱚᱨᱟᱣᱟ
ᱵᱟᱝᱟ ᱵᱤᱭᱮᱰ ᱫᱚ ᱵᱟᱝᱼᱟ ᱟᱫᱚ ᱟᱹᱞᱤᱧᱟᱜ ᱫᱚ ᱠᱩᱠᱢᱩ ᱫᱚ ᱮᱴᱟᱜ ᱠᱚᱨᱟᱣ ᱨᱮᱱᱟᱜ ᱤᱪᱪᱷᱟᱹ ᱢᱮᱱᱟᱜ ᱜᱮᱭᱟ ᱟᱨᱠᱤ ᱮᱴᱟᱜ ᱢᱟᱱᱮ ᱮᱴᱟᱜ ᱯᱷᱮᱠᱴᱚᱨ ᱥᱮᱫ ᱪᱟᱞᱟᱜ ᱞᱟᱹᱜᱤᱫ ᱟᱫᱚ ᱦᱟᱸᱜ- ᱡᱟᱦᱟᱸᱭ ᱜᱮ ᱠᱚᱨᱟᱣ ᱥᱟᱱᱟ ᱠᱚᱣᱟ ᱟᱫᱚ ᱚᱱᱟ ᱞᱟᱹᱜᱤᱫ ᱛᱮ ᱦᱟᱸᱜ ᱡᱟᱛᱮ ᱚᱱᱠᱟ ᱮᱴ- -ᱠᱮ ᱴᱠᱮᱴᱚᱬᱮ ᱟᱞᱚ ᱦᱩᱭᱩᱜ ᱛᱟᱵᱚᱱ ᱢᱟ ᱟᱨᱠᱤ ᱡᱟᱦᱟᱸ ᱛᱤᱱᱟᱹᱜ ᱡᱩᱱᱤᱭᱟᱨ ᱠᱚ ᱢᱮᱱᱟᱜ ᱠᱚᱣᱟ- ᱥᱮ ᱱᱚᱝᱠᱟ ᱦᱚᱸ ᱢᱮᱱᱟᱜ ᱠᱚᱜᱮᱭᱟ ᱡᱟᱦᱟᱸᱭ ᱵᱤᱭᱮᱰ ᱠᱚᱨᱟᱣ ᱥᱟᱱᱟᱭᱮᱫ ᱠᱚᱣᱟ ᱫᱟᱫᱟ ᱛᱟᱠᱚ ᱫᱤ ᱛᱟᱠᱚ ᱢᱮᱱᱟᱜ ᱠᱚᱜᱮᱭᱟ ᱟᱨᱠᱤ ᱡᱚᱛᱚ ᱩᱱᱠᱩ ᱡᱮᱢᱚᱱ ᱠᱷᱩᱞᱟᱹᱜ ᱢᱟᱠᱚ ᱠᱷᱩᱞᱟᱹᱜ ᱢᱟ ᱡᱮᱢᱚᱱ ᱩᱱᱠᱩ ᱠᱚ ᱠᱚᱨᱟᱣ ᱫᱟᱲᱮᱭᱟᱜ ᱢᱟ ᱡᱟᱦᱟᱸᱭᱟᱜ ᱤᱪᱷᱟᱹ ᱦᱮᱱᱟᱜ ᱠᱷᱟ ᱫᱚ ᱟᱨᱠᱤ ᱧᱮᱞ ᱠᱟᱱᱟ ᱦᱮᱸ ᱫᱩ ᱦᱟᱡᱟᱨ ᱛᱮᱭᱤᱥ ᱥᱟᱞ ᱛᱮᱭᱤᱥ ᱥᱟᱞ ᱨᱮᱱᱟᱜ ᱛᱤᱱᱟᱹᱜ ᱥᱟᱨᱟ ᱫᱩ ᱵᱚᱪᱷᱚᱨ ᱦᱩᱭᱩᱜ ᱠᱟᱱᱟ ᱟᱨᱠᱤ ᱚᱱᱠᱟ ᱢᱟᱥᱴᱟᱨ ᱰᱤᱜᱽᱨᱤ ᱠᱚᱢᱯᱞᱤᱴ ᱠᱟᱛᱮ ᱫᱟᱫᱟ ᱛᱟᱠᱚᱣᱟ᱾ ᱦᱮᱸ ᱥᱟᱱᱛᱟᱞᱤ ᱢᱟᱫ- ᱫᱚᱢ ᱛᱮ ᱢᱮᱱᱠᱷᱟᱱ ᱵᱟᱝ ᱚᱱᱟ ᱵᱟᱝ ᱡᱷᱤᱡ ᱠᱷᱟᱹᱛᱤᱨ ᱛᱮ ᱫᱩᱲᱩᱵ ᱜᱮ ᱦᱮᱱᱟᱜ ᱠᱚᱣᱟ ᱟᱨᱠᱤ ᱦᱮᱸ ᱚᱱᱟ ᱠᱚᱨᱟᱣ ᱨᱮᱱᱟᱜ ᱵᱟᱠᱚ ᱧᱟᱢ ᱮᱫᱟ ᱪᱟᱱᱥ ᱟᱨᱠᱤ ᱚᱱᱟ ᱠᱷᱟᱹᱛᱤᱨ ᱛᱮ ᱚᱱᱠᱟ- -ᱯᱟᱹᱴᱷᱩᱣᱟᱹ ᱠᱚ ᱥᱟᱸᱜᱮ ᱦᱮᱞᱟᱜ ᱠᱟᱱᱟ ᱥᱮ ᱟᱨ ᱟᱨ ᱢᱤᱫ ᱫᱷᱟᱣ ᱡᱩᱫᱤ ᱠᱷᱩᱞᱟᱹᱜᱼᱟ- -ᱛᱚ ᱥᱤᱴ ᱦᱚᱸ ᱟᱭᱢᱟ ᱛᱟᱦᱮᱱᱟᱥᱮ ᱵᱟᱝ ᱟᱨᱠᱤ
ᱚᱱᱟᱜᱮ ᱟᱨ
ᱦᱮᱸ
ᱱᱮᱛᱟᱨ ᱚᱱᱟ ᱧᱮᱞᱤᱧ ᱞᱟᱹᱭ ᱫᱟ ᱵᱤ ᱮᱰ ᱨᱮᱱᱟᱜ ᱠᱟᱛᱷᱟ ᱵᱤᱱ ᱞᱟᱹᱭ ᱠᱮᱫᱟ ᱰᱤ ᱮᱞ ᱮᱰ ᱨᱮᱱᱟᱜ ᱠᱟᱛᱷᱟ ᱞᱤᱧ ᱞᱟᱹᱭ ᱞᱮᱜᱮ ᱚᱸᱰᱮ- -ᱱᱚᱜᱚᱭ ᱡᱟᱦᱟᱸ ᱢᱤᱫᱴᱟᱝ ᱨᱤᱠᱨᱩᱴᱢᱮᱱᱴ ᱯᱨᱚᱥᱮᱥ ᱢᱤᱫᱴᱟᱝ ᱪᱟᱞᱟᱜ- -ᱠᱟᱱᱟ ᱟᱨᱠᱤ ᱪᱟᱹᱞᱩ ᱢᱮᱱᱟᱜᱼᱟ ᱛᱚ ᱚᱱᱟ ᱫᱚ ᱚᱠᱷᱟᱱ ᱟᱯᱟᱛᱚᱛᱚ- -ᱡᱚᱛᱚ ᱦᱟᱸᱜ ᱤᱭᱟᱹ ᱠᱚᱫᱚ ᱤᱱᱴᱟᱨᱵᱷᱤᱭᱩ ᱠᱚᱫᱚ ᱵᱟᱹᱠᱤ ᱢᱮᱱᱟᱜᱼᱟ ᱠᱤᱪᱷᱩ ᱠᱚᱣᱟᱜ᱾
ᱦᱩᱸ
ᱛᱚ ᱚᱸᱰᱮ ᱟᱨᱠᱤ ᱞᱤᱧ ᱧᱮᱞ ᱟᱠᱟᱫᱟ ᱡᱮ ᱵᱟᱝᱢᱟ ᱟᱵᱚᱣᱟᱜ ᱟ ᱡᱟᱱᱟᱢ ᱯᱟᱹᱨᱥᱤ ᱢᱟᱱᱮ ᱪᱤᱠᱤ- -ᱛᱮ ᱢᱟᱪᱮᱫ ᱦᱟᱛᱟᱣ ᱞᱟᱹᱜᱤᱫ ᱠᱚ- -ᱟᱹᱰᱤ ᱜᱟᱱ ᱜᱮ ᱥᱤᱴ ᱢᱮᱱᱟᱜᱼᱟ ᱯᱨᱟᱭ ᱢᱤᱫᱥᱟᱭ- ᱪᱮᱛᱟᱱ ᱥᱤᱴ ᱢᱮᱱᱟᱜᱼᱟ᱾ ᱢᱮᱱᱠᱷᱟᱱ ᱚᱱᱠᱟ ᱠᱷᱳᱡᱽ ᱠᱷᱚᱵᱚᱨ ᱞᱤᱧ ᱦᱟᱛᱟᱣ ᱟᱠᱟᱫᱟ ᱡᱮ- -ᱡᱩᱫᱤ ᱠᱚ ᱛᱟᱦᱮᱱ ᱠᱷᱟᱱ ᱫᱚ ᱦᱚᱭᱛᱚ ᱢᱤᱫ ᱵᱟᱨ ᱦᱚᱲ ᱠᱚ ᱛᱟᱦᱮᱱᱟᱠᱚ ᱵᱟᱠᱷᱟᱱ- -ᱵᱟᱹᱱᱩᱜ ᱠᱚᱣᱟ ᱚᱱᱠᱟᱱ ᱠᱚ ᱡᱟᱦᱟᱸᱭ ᱠᱚ ᱢᱟᱱᱮ ᱟᱵᱚ ᱪᱤᱠᱤᱛᱮ ᱢᱟᱪᱮᱫᱚᱜ ᱞᱟᱹᱜᱤᱫ ᱛᱮ- -ᱠᱚ ᱮᱯᱞᱟᱭ ᱟᱠᱟᱫᱼᱟ ᱢᱮᱱᱛᱮ
ᱦᱳᱭ ᱟᱫᱚ ᱦᱟᱸᱜ ᱜᱚᱢᱠᱮ ᱚᱱᱠᱟ ᱫᱚ ᱢᱮᱱᱟᱜ ᱠᱚᱜᱮᱭᱟ ᱟᱭᱢᱟ ᱜᱮᱠᱚ ᱠᱚᱨᱟᱣ ᱠᱟᱜᱼᱟ ᱦᱮᱸ ᱟᱫᱚ ᱚᱱᱟ ᱨᱮᱦᱚᱸ ᱮᱠᱡᱟᱢ ᱮᱢ ᱠᱟᱛᱮᱜ ᱫᱩᱲᱩᱵ ᱞᱟᱜᱟᱣ ᱵᱚᱱᱟ ᱥᱮ ᱜᱚᱝᱠᱮ ᱟᱫᱚ ᱚᱱᱟ ᱦᱚᱸ ᱴᱨᱟᱭ ᱞᱟᱹᱠᱛᱤ ᱠᱟᱱᱟ᱾ ᱟᱫᱚ
ᱦᱳᱭ ᱦᱳᱭ ᱵᱟᱝ ᱚᱱᱟ ᱡᱟᱦᱟᱸ ᱟᱹᱞᱤᱧ ᱞᱤᱧ ᱞᱟᱹᱭᱮᱫᱼᱟ ᱚᱱᱟ ᱡᱟᱦᱟᱸ ᱫᱩ ᱦᱟᱡᱟᱨ ᱵᱟᱭᱤᱥ ᱨᱮ ᱚᱱᱟ ᱦᱩᱭ ᱞᱮᱱᱟ
ᱦᱩᱸ ᱦᱩᱸ
ᱚᱱᱟ ᱫᱚ ᱟᱫᱚ ᱚᱱᱟ ᱨᱮᱜᱮ ᱟᱨᱠᱤ ᱛᱤᱱᱟᱹᱜ ᱜᱟᱱ ᱠᱚ ᱢᱮᱱᱟᱜ ᱠᱚᱣᱟ ᱚᱱᱟ ᱫᱚ ᱴᱷᱤᱠ ᱵᱟᱲᱟᱭ ᱵᱟᱹᱱᱩᱜᱼᱟ ᱟᱫᱚ- -ᱟᱹᱞᱤᱧ ᱦᱚᱸ ᱚᱱᱟᱞᱤᱧ ᱮᱯᱞᱟᱭ ᱠᱟᱜᱼᱟ ᱟᱫᱚ ᱟᱞᱮᱭᱟᱜ ᱫᱚ ᱨᱤ ᱦᱩᱭᱩᱜᱼᱟ ᱦᱟᱸᱜ ᱟᱨᱠᱤ᱾
ᱟᱪᱪᱷᱟ ᱟᱪᱪᱷᱟ
ᱟᱫᱚ ᱦᱩᱭ ᱞᱮᱱᱠᱷᱟᱱ ᱦᱟᱸᱜ ᱩᱱ ᱥᱚᱢᱚᱭ ᱦᱟᱸᱜ ᱢᱟᱱᱮ ᱫᱮᱠᱷᱟ ᱦᱩᱭᱩᱜᱼᱟ ᱚᱸᱰᱮ ᱟᱫᱚ ᱠᱩᱞᱤ ᱠᱩᱯᱞᱤ ᱞᱮᱱᱠᱷᱟᱱ ᱦᱟᱸᱜ ᱵᱟᱲᱟᱭᱚᱜᱼᱟ ᱛᱤᱱᱟᱹᱜ ᱜᱟᱱ ᱢᱮᱱᱟᱜ ᱠᱚᱣᱟ ᱵᱟᱹᱱᱩᱜ ᱠᱚᱣᱟ
ᱦᱳᱭ ᱵᱮᱥ ᱱᱟᱯᱟᱭ ᱜᱮ ᱜᱚᱢᱠᱮ ᱟᱨᱠᱤ
ᱟᱨ ᱚᱱᱛᱮᱱ ᱠᱚ ᱢᱟᱱᱮ ᱪᱮᱠᱟ ᱜᱟᱨᱡᱮᱱ ᱠᱚ ᱪᱮᱠᱟ ᱢᱚᱱᱳᱵᱷᱟᱵ ᱵᱮᱱ ᱵᱩᱡ ᱛᱟᱠᱚᱣᱟ ᱡᱮ- -ᱢᱟᱱᱮ ᱱᱚᱣᱟ ᱞᱟᱹᱭᱤᱱ ᱛᱮ ᱟᱵᱚᱣᱟᱜ ᱡᱟᱦᱟᱸ ᱡᱟᱱᱟᱢ ᱯᱟᱹᱨᱥᱤ ᱛᱮᱠᱚ ᱯᱟᱲᱦᱟᱣ ᱨᱮᱱᱟᱜ ᱢᱤᱫᱴᱟᱝ- ᱨᱮᱣᱟᱡᱽ ᱢᱤᱫᱴᱟᱝ ᱢᱮᱱᱟᱜ ᱛᱟᱠᱚᱣᱟ ᱥᱮ ᱵᱟᱝ?
ᱦᱮᱸ ᱮᱠᱫᱚᱢ ᱟᱹᱰᱤ ᱡᱚᱛᱷᱟᱛ ᱜᱮ ᱱᱚᱣᱟ ᱫᱚ ᱟᱹᱰᱤ ᱢᱩᱞ ᱞᱮᱠᱟᱛᱮ ᱡᱩᱫᱤ ᱵᱤᱱ ᱦᱟᱛᱟᱣ ᱠᱷᱟᱡ ᱫᱚ ᱥᱟᱹᱨᱤ ᱜᱮ, ᱟᱹᱞᱤᱧ ᱟᱹᱞᱤᱧ ᱫᱚ ᱞᱟᱹᱭ ᱞᱮᱠᱷᱟᱱ ᱛᱮᱫᱚ ᱦᱟᱸᱜ ᱟᱹᱞᱤᱧ ᱫᱚ ᱦᱩᱰᱤᱧ ᱩᱢᱮᱨ ᱠᱷᱚᱱ ᱜᱮᱞᱤᱧ ᱯᱟᱲᱦᱟᱣ ᱟᱠᱟᱱᱟ ᱚᱞᱪᱤᱠᱤ ᱛᱮᱜᱮ ᱡᱮᱢᱚᱱ ᱳᱣᱟᱱ ᱠᱷᱚᱱᱟᱜ ᱜᱮ ᱦᱟᱸᱜ ᱟᱫᱚ ᱩᱱ ᱚᱠᱛᱚ ᱦᱟᱸᱜ ᱯᱳᱭᱞᱳ ᱫᱚ ᱟᱹᱞᱤᱧ ᱫᱚ ᱦᱟᱸᱜ ᱪᱤᱠᱤ ᱞᱮᱠᱟᱛᱮ ᱫᱚ ᱦᱟᱸᱜ ᱟᱹᱞᱤᱧ ᱫᱚ ᱵᱟᱝᱞᱟ ᱜᱮᱞᱤᱧ ᱵᱟᱲᱟᱭ ᱠᱟᱱ ᱛᱟᱦᱮᱸᱱᱟ᱾ ᱛᱚ ᱚᱱᱠᱟ ᱵᱟᱝᱞᱟ ᱜᱮᱞᱤᱧ ᱥᱮᱬᱟ ᱞᱮᱫᱼᱟ ᱛᱟᱨᱯᱚᱨ ᱤᱱᱟᱹ ᱛᱟᱭᱚᱢ ᱦᱚᱸ ᱟᱹᱞᱤᱧ ᱡᱚᱠᱷᱚᱱ ᱦᱳᱥᱴᱮᱞ ᱨᱮᱠᱚ ᱵᱷᱚᱨᱛᱤ ᱠᱟᱜ ᱞᱤᱧᱟ᱾ ᱛᱚ ᱚᱞᱪᱤᱠᱤ ᱛᱮᱦᱟᱸᱜ ᱵᱟᱹᱞᱤᱧ ᱵᱟᱲᱟᱭ ᱛᱟᱦᱮᱸᱱᱟ ᱚᱱᱟ ᱪᱮᱫ ᱠᱟᱱᱟ ᱟᱨᱠᱤ ᱪᱮᱫ ᱪᱤᱠᱤ ᱠᱟᱱᱟ ᱟᱨᱠᱤ᱾ ᱪᱤᱠᱟᱹ ᱠᱚ ᱯᱟᱲᱦᱟᱣ-ᱟ ᱛᱟᱭᱚᱢ ᱛᱮᱞᱤᱧ ᱵᱩᱡᱷᱟᱹᱣ ᱠᱮᱜᱼᱟ, ᱛᱚ ᱚᱱᱟ ᱛᱮᱜᱮᱞᱤᱧ ᱯᱟᱲᱦᱟᱜ ᱠᱟᱱ ᱛᱟᱦᱮᱱᱟ ᱢᱚᱴᱟᱢᱩᱴᱤ ᱛᱷᱨᱤ ᱚᱯᱷ ᱫᱤ ᱞᱤᱧ ᱯᱟᱲᱦᱟᱣᱱᱟ ᱚᱣᱟᱱ ᱠᱷᱚᱱᱟᱜ ᱜᱮ ᱾ ᱛᱚᱠᱷᱚᱱ ᱡᱟᱦᱟᱸ ᱡᱟᱦᱟᱸ ᱡᱟᱭᱜᱟ ᱨᱮ ᱞᱤᱧ ᱯᱟᱲᱦᱟᱜ ᱠᱟᱱ ᱛᱟᱦᱮᱱᱟ ᱚᱱᱟ ᱥᱩᱨ ᱥᱩᱯᱩᱨ ᱟᱹᱛᱩ ᱠᱟᱱ ᱜᱮᱭᱟ᱾ ᱟᱥᱨᱚᱢ ᱦᱳᱥᱴᱮᱞ ᱟᱞᱤᱧ ᱟᱥᱨᱚᱢ ᱞᱤᱧ ᱛᱟᱦᱮᱱ ᱠᱟᱱ ᱛᱟᱦᱮᱱᱟ ᱛᱚ ᱟᱛᱳ ᱠᱚᱨᱮᱱ ᱠᱚ ᱦᱤᱡᱩᱜ ᱠᱟᱱ ᱛᱟᱦᱮᱱᱟ ᱩᱱᱠᱩ ᱠᱚ ᱞᱟᱹᱭᱮᱫᱼᱟ- ᱪᱤᱠᱤᱛᱮ ᱯᱟᱲᱦᱟᱣ ᱠᱟᱛᱮᱫ ᱫᱚ ᱪᱮᱫ ᱦᱩᱭᱩᱜᱼᱟ? ᱜᱚ ᱠᱚ ᱞᱟᱹᱭᱟ ᱪᱤᱠᱤᱛᱮ ᱯᱟᱲᱦᱟᱣ ᱞᱮᱱᱠᱷᱟᱱ ᱫᱚ, ᱪᱮᱫ ᱜᱮ ᱵᱟᱢ ᱵᱩᱡᱷᱟᱹᱣ ᱫᱟᱲᱮᱭᱟᱜᱼᱟ᱾ ᱫᱤᱥᱚᱢ ᱫᱩᱱᱤᱭᱟᱹ ᱵᱟᱢ ᱫᱟᱬᱟ ᱫᱟᱲᱮᱭᱟᱜᱼᱟ᱾ ᱦᱮᱸ ᱮᱲᱮ ᱪᱩᱜ ᱟᱢ ᱡᱚᱛᱚ ᱦᱚᱲ ᱴᱷᱮᱡ ᱠᱷᱚᱱ ᱡᱟᱦᱟᱸ ᱠᱷᱟᱹᱛᱤᱨ ᱛᱮ ᱚᱱᱟ ᱡᱟᱭᱜᱟ ᱨᱮ ᱜᱤᱫᱽᱨᱟᱹ ᱠᱚ ᱚᱪᱚᱜ ᱠᱮᱜ ᱠᱚᱣᱟ ᱚᱸᱰᱮ ᱠᱷᱚᱱᱟᱜ ᱠᱚ ᱩᱰᱩᱝ ᱠᱮᱜ ᱠᱚᱣᱟ ᱮᱴᱟᱜ ᱥᱠᱩᱞ ᱠᱚ ᱵᱷᱚᱨᱛᱤ ᱠᱮᱜ ᱠᱚᱣᱟ ᱚᱱᱟ ᱵᱟᱡᱟᱨ ᱥᱮᱜ ᱾ ᱫᱤᱭᱮ ᱯᱚᱨ ᱪᱤᱠᱟᱹᱭᱮᱱᱟ ᱚᱱᱠᱟ ᱠᱟᱛᱮᱜ ᱦᱟᱸᱜ ᱛᱷᱨᱤ ᱠᱷᱚᱱ ᱚᱱᱠᱟ ᱛᱷᱨᱤ ᱚᱯᱷ ᱫᱩᱧ ᱯᱟᱲᱦᱟᱣᱱᱟ ᱫᱤᱭᱮᱯᱚᱨ ᱟᱨᱚ ᱯᱷᱳᱨ ᱫᱚ ᱦᱟᱸᱜ ᱟᱨᱚ ᱵᱟᱝᱞᱟ ᱛᱮ᱾ ᱛᱚ ᱚᱱᱟ ᱡᱟᱭᱜᱟ ᱨᱮᱠᱚ ᱚᱪᱚᱜ ᱠᱮᱫᱟ ᱪᱤᱠᱤ ᱠᱚ ᱚᱪᱚᱜ ᱠᱮᱫᱟ- ᱛᱟᱨᱯᱚᱨ ᱚᱱᱠᱟ ᱠᱟᱛᱮᱜ ᱩᱰᱩᱠᱱᱤᱧ ᱚᱸᱰᱮ ᱠᱷᱚᱱᱟᱜ᱾ ᱛᱟᱯᱚᱨ ᱯᱷᱟᱭᱤᱵᱷ ᱠᱷᱚᱱᱤᱧ ᱵᱷᱚᱨᱛᱤᱭ ᱱᱟ ᱫᱤᱭᱯᱚᱨ ᱯᱷᱟᱭᱤᱵᱷ ᱠᱷᱚᱱ ᱱᱤᱛᱚᱜ ᱚᱵᱫᱤ ᱚᱵ ᱾ ᱮ ᱩᱰᱩᱝ ᱠᱟᱛᱮᱜ ᱱᱤᱛᱚᱜ ᱠᱚᱞᱮᱡ ᱤᱧ ᱪᱟᱞᱟᱜ ᱠᱟᱱᱟ ᱥᱮ ᱠᱚᱞᱮᱡ ᱢᱩᱪᱟᱹᱫ ᱦᱤᱡᱩᱜ ᱠᱟᱱᱟ᱾ ᱛᱚ ᱱᱤᱛᱚᱜ ᱫᱚ ᱜᱚᱝᱠᱮ ᱧᱮᱞᱚᱜ ᱠᱟᱱᱟ ᱟ ᱟᱹᱰᱤᱴᱟᱜ ᱜᱮ ᱦᱟᱸᱜ ᱢᱚᱱᱳᱵᱷᱟᱵ ᱡᱟᱦᱟᱸ ᱫᱚ ᱪᱤᱠᱤ ᱪᱮᱛᱟᱱ ᱧᱮᱞᱚᱜ ᱠᱟᱱ ᱜᱮᱭᱟ ᱚᱝᱠᱟ ᱫᱩᱞᱟᱹᱲ ᱫᱚ ᱧᱮᱞᱚᱜ ᱠᱟᱱ ᱜᱮᱭᱟ ᱟᱨᱠᱤ᱾ ᱚᱲᱟᱜ ᱨᱮᱱ ᱦᱚᱲᱟᱜ ᱦᱚᱸ ᱥᱟᱶᱛᱮ ᱟᱛᱳ ᱠᱚᱨᱮᱱ ᱡᱟᱦᱟᱸ- ᱛᱤᱱᱟᱹᱜ ᱢᱮᱱᱟᱜ ᱠᱚᱣᱟ ᱚᱱᱟ ᱥᱩᱨ ᱥᱩᱯᱩᱨ ᱠᱚᱨᱮ ᱦᱮᱸ ᱟᱭᱢᱟ ᱜᱮ ᱦᱟᱸᱜ ᱜᱤᱫᱽᱨᱟᱹ ᱠᱚ ᱯᱟᱲᱦᱟᱜ ᱠᱟᱱᱟ᱾ ᱟᱭᱢᱟ ᱜᱮ ᱚᱱᱠᱟ ᱡᱩᱫᱟᱠᱚ ᱟᱨᱠᱤ ᱜᱚᱼᱵᱟᱵᱟ ᱦᱚᱸ ᱪᱤᱠᱤ ᱪᱮᱛᱟᱱ ᱢᱤᱫᱴᱟᱝ ᱫᱩᱞᱟᱹᱲ ᱟᱨᱠᱤ- ᱟᱭᱢᱟ ᱜᱮ ᱧᱮᱞ ᱟᱠᱟᱱᱟ ᱱᱤᱛᱚᱜ ᱫᱚ ᱦᱟᱸᱜ᱾
ᱦᱮᱸ ᱚᱱᱟ ᱜᱮᱞᱤᱧ ᱞᱟᱹᱭᱟ ᱡᱮ ᱢᱟᱱᱮ ᱟᱨ ᱵᱚᱞᱮ ᱱᱚᱛᱮ ᱫᱚ ᱩᱱᱟᱹᱜ ᱤᱛᱩᱱ ᱟᱥᱲᱟ ᱫᱚ ᱵᱟᱹᱱᱩᱜ ᱟᱱᱟ ᱳᱭ ᱢᱤᱫ ᱵᱟᱨ ᱢᱮᱱᱟᱜᱼᱟ᱾ ᱟᱫᱚ ᱚᱱᱟ ᱦᱚᱸ ᱠᱟᱹᱴᱤᱡ ᱥᱟᱺᱜᱤᱧ ᱧᱚᱜ ᱜᱮᱭᱟ ᱟᱫᱚ, ᱚᱱᱟᱛᱮ ᱟᱨᱠᱤ ᱫᱚᱢᱮ ᱫᱚ ᱢᱟᱹᱭ ᱵᱟᱹᱵᱩ ᱛᱟᱠᱚ ᱟᱠᱚᱨᱮᱱ ᱜᱟᱨᱡᱮᱱ ᱵᱟᱝᱠᱚ ᱠᱩᱞ ᱨᱮ ᱩᱱᱟᱹᱜ ᱫᱟᱲᱮ ᱵᱟᱝ ᱠᱚ ᱯᱩᱡᱟᱹ ᱵᱟᱠᱷᱟᱱ, ᱟᱹᱰᱤᱜᱟᱱ ᱜᱮ ᱱᱮᱛᱟᱨ ᱫᱚᱠᱚ ᱵᱩᱡᱷᱟᱹᱣ ᱧᱟᱢ ᱠᱟᱫᱟ ᱠᱚ ᱡᱮ ᱢᱟᱱᱮ ᱱᱚᱣᱟ ᱨᱮᱱᱟᱜ ᱫᱚᱵᱚᱱ ᱥᱮᱬᱟ ᱠᱟᱜ ᱠᱷᱟᱱ ᱟᱨ ᱵᱟᱝᱢᱟ ᱡᱟᱦᱟᱸ ᱟᱵᱚ ᱤᱱᱴᱟᱨᱱᱮᱥᱱᱮᱞ ᱞᱮᱝᱜᱣᱮᱡᱽ ᱡᱟᱦᱟᱸ ᱵᱟ ᱟᱵᱚ ᱵᱚᱱ ᱞᱟᱹᱭᱟᱢ ᱟᱱᱛᱚᱨᱡᱟᱛᱤᱠ ᱵᱷᱟᱥᱟ ᱵᱚᱱ ᱞᱟᱹᱭᱟ ᱾ ᱛᱚ ᱚᱱᱟ ᱢᱟ ᱛᱟᱦᱮᱸᱱ ᱠᱟᱱ ᱜᱮᱭᱟ ᱚᱱᱟ ᱥᱟᱶ ᱥᱟᱶ ᱛᱮᱜᱮ, ᱛᱟᱦᱮᱸᱱ ᱠᱟᱱ ᱜᱮᱭᱟ ᱾ ᱦᱮᱸ ᱚᱱᱟ ᱫᱚ ᱵᱚᱛᱚᱨ ᱨᱮᱱᱟᱜ ᱫᱚ ᱵᱟᱹᱱᱩᱜᱼᱟ, ᱟᱨ ᱚᱱᱟ ᱢᱟ ᱚᱱᱟ ᱢᱟ ᱡᱚᱛᱚ ᱨᱮᱜᱮ ᱢᱮᱱᱟᱜ ᱛᱟᱵᱚᱱᱟ ᱢᱟᱱᱮ ᱡᱟᱦᱟᱸ ᱨᱮᱜᱮ ᱵᱚᱱ ᱪᱟᱞᱟᱜᱼᱟ ᱚᱱᱟ ᱫᱚ ᱢᱮᱱᱟᱜ ᱜᱮᱭᱟ ᱚᱯᱷᱤᱥᱤᱭᱟᱞ ᱠᱟᱹᱢᱤ ᱡᱟᱦᱟᱱᱟᱜ ᱠᱟᱹᱢᱤ ᱨᱮᱜᱮ᱾ ᱛᱚ ᱵᱚᱛᱚᱨ ᱦᱚᱸ ᱫᱚ ᱪᱮᱜ ᱜᱮ ᱵᱟᱹᱱᱩᱜᱼᱟ᱾ ᱟᱨ ᱟᱵᱚ ᱵᱚᱲᱚ ᱵᱚᱲᱚ ᱡᱟᱦᱟᱸ ᱵᱤᱱᱤᱰ ᱠᱚ ᱦᱩᱭᱩᱜᱼᱟ᱾ ᱮᱸᱻ ᱥᱚᱨᱠᱟᱨᱤ